ᱦᱮᱞᱳᱣ ᱜᱚᱢᱠᱮ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱᱟ ᱾
ᱜᱚᱢᱠᱮ ᱟᱯᱮ ᱚᱱᱛᱮ ᱪᱮᱫ ᱞᱮᱠᱟ ᱵᱟᱯᱞᱟ ᱠᱚ ᱵᱤᱥᱤ ᱧᱮᱞᱚᱜ ᱠᱟᱱᱟ ᱟᱸᱜᱤᱨ ᱵᱟᱯᱞᱟ ᱥᱮ ᱥᱟᱨ ᱥᱟᱹᱜᱩᱱ ᱟᱛᱮ ᱵᱟᱯᱞᱟ?
ᱟᱞᱮ ᱥᱮᱫ ᱫᱚ ᱦᱟᱸᱜ, ᱪᱮᱫ ᱵᱤᱱ ᱞᱟᱹᱭ ᱠᱮᱫᱟ ᱟᱨ ᱢᱤᱫ ᱫᱷᱟᱣ ᱞᱟᱹᱭ ᱵᱤᱱ?
ᱟᱸᱜᱤᱨ ᱟᱛᱮ ᱵᱟᱯᱞᱟ ᱥᱮ ᱥᱟᱨ ᱥᱟᱹᱜᱩᱱ ᱟᱛᱮ ᱵᱟᱯᱞᱟ?
ᱚᱠᱚᱭ ᱟᱹᱞᱤᱧ?
ᱦᱮᱸ ᱟᱯᱮ ᱚᱱᱛᱮ ᱚᱠᱟᱥᱮᱫ ᱵᱤᱥᱤ ᱧᱮᱞᱚᱜ ᱠᱟᱱᱟ?
ᱟᱪᱪᱷᱟ ᱟᱪᱪᱷᱟ ᱾ ᱛᱟᱦᱚᱞᱮ ᱱᱚᱛᱮ ᱫᱚ ᱦᱟᱸᱜ ᱥᱟᱨ ᱥᱟᱹᱜᱩᱱ ᱫᱚ ᱦᱟᱸᱜ ᱠᱚᱢ ᱜᱮ ᱧᱮᱞᱚᱜ ᱠᱟᱱᱟ, ‌ ᱟᱫᱚ ᱢᱟᱱᱮ ᱦᱮᱸ ᱵᱮᱥᱤᱨ ᱵᱷᱟᱜᱽ ᱜᱮ ᱟᱸᱜᱤᱨ ᱟᱸᱜᱤᱨ ᱠᱟᱛᱮᱫ ᱠᱚ ᱧᱟᱯᱟ ᱠᱟᱱᱟ ᱟᱨᱠᱤ ᱾
ᱥᱟᱨ ᱥᱟᱹᱜᱩᱱ ᱫᱚ ᱦᱟᱸᱜ ᱠᱷᱩᱵ ᱠᱚᱢ ᱟᱨᱠᱤ ᱵᱟᱝ ᱦᱩᱭ ᱵᱟᱝ ᱦᱩᱭᱩᱜ ᱠᱟᱱᱟ ᱚᱱᱠᱟ ᱫᱚ ᱵᱟᱝ ᱾ ᱟᱸ ᱢᱤᱫ ᱵᱟᱨ ᱫᱚᱠᱚ ᱵᱚᱯᱞᱟᱜ ᱠᱟᱱ ᱜᱮᱭᱟ ᱟᱨᱠᱤ
ᱵᱮᱥᱤᱨ ᱵᱷᱟᱜᱽ ᱢᱟ ᱟᱸᱜᱤᱨ ᱵᱟᱯᱞᱟ ᱧᱮᱞᱚᱜ ᱠᱟᱱᱟ ᱾ ᱟᱨ ᱟᱸᱜᱤᱨ ᱠᱟᱛᱮᱜ ᱵᱟᱯᱞᱟ ᱞᱮᱠᱷᱟᱱ ᱫᱚ ᱵᱟᱦᱟ ᱥᱟᱶᱟ ᱦᱩᱭᱩᱜ ᱛᱟᱵᱚᱱᱟ ᱟᱹᱰᱤ ᱫᱤᱱ ᱯᱚᱨ ᱾
ᱦᱳᱭ ᱦᱳᱭ ᱾
ᱛᱤᱥ ᱚᱲᱟᱜ ᱦᱚᱲ ᱠᱚ ᱞᱟᱹᱭᱟ ᱥᱟᱢᱴᱟᱜ ᱟᱠᱚ ᱾ ᱚᱠᱟ ᱥᱚᱢᱚᱭ ᱫᱚ ᱧᱮᱞᱚᱜ ᱠᱟᱱᱟ ᱜᱤᱫᱽᱨᱟᱹ ᱯᱤᱫᱽᱨᱟᱹ ᱠᱚ ᱦᱩᱭ ᱠᱟᱛᱮᱜ ᱾
ᱦᱩᱸ ᱾
ᱦᱳᱭᱳᱜ ᱠᱟᱱᱟ ᱾
ᱟᱫᱚ ᱠᱚ ᱦᱟᱸ ᱦᱟᱸ ᱟᱫᱚ ᱚᱱᱠᱟ ᱜᱮ ᱜᱚᱴᱟ ᱜᱮ ᱾ ᱟᱫᱚ ᱟᱯᱮ ᱚᱱ ᱦᱮᱸ ᱟᱯᱮ ᱚᱱᱛᱮ ᱫᱚᱠᱚ ᱵᱟᱯᱞᱟ ᱵᱟᱲᱟᱭᱮᱱᱟ ᱥᱮ ᱵᱟᱝ ᱱᱤᱭᱟ ᱜᱟᱹᱲᱤ ᱫᱚ,
ᱦᱮᱸ ᱟᱞᱮ ᱱᱚᱣᱟ ᱠᱚᱨᱮ ᱫᱚ ᱵᱟᱯᱞᱟ ᱧᱮᱞ ᱦᱳᱭᱱᱟ ᱾ ᱫᱚᱢᱮᱜᱮ ᱦᱳᱭᱱᱟ‌ ᱱᱤᱭᱟᱹ ᱵᱟᱨ ᱫᱚ ᱵᱟᱯᱞᱟ,
ᱥᱟᱨ ᱥᱟᱹᱜᱩᱱ ᱵᱟᱯᱞᱟ,
ᱦᱩᱸ ᱥᱟᱨ ᱥᱟᱹᱜᱩᱱ ᱵᱟᱯᱞᱟ ᱪᱟᱞᱟᱣ ᱦᱮᱱᱟ, ᱜᱚᱝᱠᱮ ᱨᱟᱹᱥᱠᱟᱹ ᱫᱚ ᱥᱟᱨ ᱥᱟᱹᱜᱩᱱ ᱵᱟᱯᱞᱟ ᱨᱮᱜᱮ ᱨᱟᱹᱥᱠᱟᱹ ᱫᱚ ᱧᱟᱢᱚᱜᱼᱟ ᱾
ᱦᱮᱸ ᱜᱚᱝᱠᱮ ᱚᱱᱟ ᱢᱟᱛᱚ ᱠᱟᱛᱷᱟ ᱠᱟᱱᱟ ᱾
ᱵᱟᱦᱟᱥᱟᱦᱟᱸ ᱫᱚ ᱵᱟᱝ ᱧᱟᱢᱚᱜ ᱟ, ᱜᱚᱝᱠᱮ ᱵᱟᱦᱟᱥᱟᱦᱟᱸ ᱫᱚ ᱛᱤᱱ ᱠᱟᱨᱮ ᱵᱟᱯᱞᱟ ᱯᱟᱨᱚᱢᱚᱜᱼᱟ ᱵᱟᱯᱞᱟ ᱞᱮᱠᱟ ᱵᱟᱝ ᱵᱩᱡᱷᱟᱹᱣ ᱟ,
ᱦᱮᱸ ᱟᱫᱚ ᱚᱱᱟ ᱠᱚᱫᱚ ᱦᱟᱸᱜ ᱢᱤᱫ ᱜᱷᱩᱲᱤ ᱨᱮᱱᱟᱜ ᱵᱮᱯᱟᱨ ᱛᱚ,
ᱦᱮᱸ ᱥᱟᱨ ᱥᱟᱹᱜᱩᱱ ᱟᱛᱮ ᱫᱚ ᱯᱮᱲᱟ ᱦᱚᱸ ᱰᱷᱮᱨ ᱧᱚᱜ ᱠᱚ ᱛᱟᱦᱮᱱᱟ ᱾
ᱦᱩᱸ
ᱵᱟᱹᱨᱭᱟᱹᱛ ᱠᱚ ᱦᱤᱡᱩᱜ ᱟᱠᱚ ᱪᱟᱞᱟᱜ ᱟᱠᱚ ᱦᱟᱱᱟ ᱨᱮᱦᱚᱸ ᱵᱟᱹᱨᱭᱟᱹᱛ ᱠᱚ ᱦᱤᱡᱩᱜ ᱟᱠᱚ ᱪᱟᱞᱟᱜ ᱟᱠᱚ ᱠᱤᱱᱛᱩ, ᱩᱱᱟᱹᱜ ᱫᱚ ᱵᱟᱝ ᱩᱱᱟᱹᱜ ᱨᱟᱹᱥᱠᱟᱹ ᱟᱛᱮᱜ ᱫᱚ ᱵᱟᱝ,
ᱦᱚ
ᱚ ᱚᱱᱟᱜᱮ ᱜᱚᱢᱠᱮ ᱟᱫᱚ ᱦᱮᱸ ᱞᱟᱹᱭ ᱵᱤᱱ
ᱥᱮᱫᱟᱭ ᱨᱮᱱ ᱦᱟᱯᱲᱟᱢ ᱠᱚ ᱞᱟᱹᱭ ᱟᱠᱚ, ᱟᱸᱜᱤᱨ ᱠᱟᱛᱮᱫ ᱫᱚ ᱵᱟᱹᱵᱩ ᱟᱞᱚᱯᱮ ᱵᱟᱯᱞᱟᱜᱼᱟ, ᱥᱮ ᱥᱟᱨ ᱥᱟᱹᱜᱩᱱ ᱟᱛᱮᱫ ᱯᱮ ᱵᱟᱯᱞᱟᱜ ᱯᱮ ᱨᱟᱹᱥᱠᱟᱹ ᱦᱚᱸ ᱟᱞᱮ ᱨᱟᱹᱥᱠᱟᱹ ᱦᱚᱪᱚ ᱞᱮᱯᱮ ᱾
ᱦᱮᱸ ᱚ ᱚᱱᱠᱟ ᱜᱮ ᱜᱚᱢᱠᱮ ᱟᱫᱚ ᱪᱮᱫ ᱵᱤᱱ ᱪᱤᱠᱟᱹ ᱫᱟᱲᱮᱭᱟᱜᱼᱟ ᱨᱟᱹᱥᱠᱟᱹ ᱢᱟ ᱡᱚᱛᱚ ᱦᱚᱲᱜᱮ ᱨᱟᱹᱥᱠᱟᱹ ᱥᱟᱱᱟ ᱠᱚᱣᱟ ᱾
ᱦᱮᱸ
ᱟᱫᱚ ᱚᱠᱚᱭᱟᱜ ᱢᱚᱱᱮᱨᱮ ᱪᱮᱫ ᱢᱮᱱᱟᱜᱼᱟ ᱪᱤᱠᱟᱹ ᱛᱮᱵᱤᱱ ᱵᱟᱲᱟᱭᱟ ᱦᱟᱸᱜ ᱾
ᱦᱮᱸ ᱚᱱᱠᱟ ᱢᱟ ᱥᱟᱹᱨᱤ ᱜᱮᱛᱚ ᱾ ᱟᱠᱚᱣᱟᱜ ᱢᱚᱱᱮᱨᱮ ᱪᱮᱫ ᱢᱮᱱᱟᱜᱼᱟ ᱪᱤᱠᱟᱹ ᱛᱮᱵᱤᱱ ᱞᱟᱹᱭ ᱫᱟᱲᱮᱭᱟᱜᱼᱟ, ᱡᱚᱛᱚ ᱦᱚᱲᱟᱜ ᱢᱚᱱᱮ ᱢᱟ ᱵᱟᱝ ᱢᱤᱫ ᱜᱮᱛᱟᱵᱚᱱᱟ ᱾
ᱚ ᱟᱫᱚ ᱟᱹᱵᱤᱱ ᱦᱚᱭᱛᱳ ᱨᱟᱹᱥᱠᱟᱹ ᱥᱟᱱᱟ ᱠᱟᱜ ᱵᱤᱱᱟ ᱟᱫᱚ ᱩᱱᱤ ᱫᱚ ᱦᱟᱸᱜ ᱟᱨ ᱮᱴᱟᱜ ᱨᱚᱠᱚᱢ ᱢᱚᱱᱮ ᱠᱟᱱᱟᱭ ᱦᱮᱸᱥᱮ ᱵᱟᱝ,
ᱦᱮᱸ ᱯᱟᱪᱮᱫ ᱢᱚᱱᱮ ᱫᱟᱭ ᱚᱲᱟᱜ ᱦᱚᱲ ᱵᱟᱠᱚ ᱨᱮᱵᱮᱱᱟ ᱾
ᱦᱮᱸ
ᱛᱟᱦᱚᱞᱮ ᱟᱹᱜᱤᱨ ᱤᱫᱤᱭᱮ ᱚᱱᱠᱟᱛᱮ,
ᱦᱳᱭ ᱦᱳᱭ
ᱵᱟᱠᱷᱟᱱ ᱫᱚ ᱞᱟᱹᱭ ᱮᱲᱮᱧ ᱠᱟᱱᱟᱢ ᱥᱮ ᱪᱮᱫ ᱩᱱᱨᱮ ᱤᱫᱤᱧ ᱢᱮ ᱞᱚᱜᱚᱱ ᱚᱱᱠᱟᱛᱮ ᱦᱚᱸᱠᱚ ᱪᱟᱞᱟᱜ ᱠᱟᱱᱟ ᱚᱠᱚᱭᱟᱜ ᱢᱚᱱᱮ ᱪᱮᱫ ᱞᱮᱠᱟᱱᱟ ᱾
ᱟᱫᱚ ᱚᱱᱠᱟ ᱜᱮ ᱜᱚᱝᱠᱮ ᱟᱫᱚ ᱡᱟᱭᱦᱳᱠ ᱵᱟᱯᱞᱟ ᱫᱚᱠᱚ ᱵᱟᱯᱞᱟᱜ ᱠᱟᱱ ᱜᱮᱭᱟ ᱟᱨᱠᱤ ᱡᱟᱦᱟᱸ ᱞᱮᱠᱟ ᱜᱮᱠᱚ ᱵᱟᱯᱞᱟᱜ ᱟᱜᱤᱨ ᱛᱮ ᱦᱚᱞᱳ ᱟᱨ ᱥᱟᱨ ᱥᱟᱹᱜᱩᱱ ᱠᱟᱛᱮᱫ ᱨᱮᱦᱚᱸ ᱟᱨ ᱵᱟᱯᱞᱟᱜ ᱠᱟᱱ ᱜᱮᱭᱟ ᱟᱨᱠᱤ
ᱜᱚᱝᱠᱮ ᱛᱟᱦᱚᱞᱮ ᱥᱚᱦᱨᱟᱭ ᱠᱚ ᱪᱮᱫ ᱞᱮᱠᱟ ᱯᱮ ᱢᱟᱱᱟᱣ ᱜᱮᱭᱟ
ᱜᱚᱝᱠᱮ ᱟᱞᱮ ᱥᱮᱫ ᱫᱚ ᱥᱚᱦᱚᱨᱟᱭ ᱠᱚᱫᱚ ᱦᱟᱸᱜ ᱵᱷᱟᱹᱜᱤ ᱜᱮᱞᱮ ᱢᱟᱱᱟᱣᱟ ᱱᱚᱛᱮ ᱫᱚ ᱦᱟᱸᱜ ᱢᱟᱱᱮ ᱟᱹᱰᱤ
ᱢᱟᱱᱮ ᱪᱮᱫ ᱞᱤᱧ ᱦᱮᱸ ᱨᱟᱹᱥᱠᱟᱹ ᱨᱚᱢᱚᱡ ᱠᱟᱛᱮᱫ ᱜᱮᱞᱮ ᱢᱟᱱᱟᱣᱟ ᱱᱚᱣᱟ ᱠᱚᱨᱮ ᱦᱚᱸ ᱟᱫᱚ ᱥᱩᱨ ᱥᱩᱯᱩᱨ ᱠᱚᱨᱮ ᱦᱮᱸ ᱵᱷᱟᱹᱜᱤ ᱜᱮ ᱠᱚ ᱢᱟᱱᱟᱣ ᱵᱟᱛᱟᱣ ᱜᱮᱭᱟ ᱟᱨ ᱟᱞᱮ ᱱᱚᱣᱟ ᱠᱚᱨᱮ ᱦᱚᱸᱠᱚ ᱢᱟᱱᱟᱣ ᱵᱟᱛᱟᱣ ᱜᱮᱭᱟ ᱵᱷᱟᱹᱜᱤ ᱜᱮ ᱟᱯᱮ ᱚᱱᱛᱮ ᱫᱚ
ᱟᱞᱮ ᱱᱮᱛ ᱦᱚᱸ ᱜᱚᱝᱠᱮ ᱨᱟᱹᱥᱠᱟ ᱟᱛᱮᱫ ᱞᱮ ᱢᱟᱱᱟᱣ ᱜᱮᱭᱟ ᱜᱟᱝᱠᱮ ᱥᱚᱨᱦᱟᱭ ᱫᱚ ᱚᱠᱟ ᱥᱚᱢᱚᱭ ᱯᱮ ᱥᱚᱨᱦᱟᱭᱚᱜ ᱜᱮᱭᱟ
ᱚ ᱟᱞᱮ ᱥᱮᱫ ᱫᱚ ᱦᱟᱸᱜ ᱢᱟᱱᱮ ᱡᱟᱦᱟᱸ ᱤᱭᱟᱹ ᱯᱩᱡᱟᱹ ᱵᱚᱞᱮ ᱟᱫᱷᱟ ᱡᱟᱦᱟᱸ ᱵᱚᱸᱜᱟᱜ ᱠᱟᱱ ᱠᱟᱞᱤ ᱯᱩᱡᱟᱹ ᱮ ᱟᱢ ᱵᱪᱟᱹ
ᱦᱮᱸ ᱦᱮᱸ ᱜᱚᱝᱠᱮ
ᱚᱱᱟ ᱨᱮᱜᱮ ᱚᱱᱟ ᱨᱮᱜᱮ ᱢᱟᱱᱮ ᱚᱱᱟ ᱞᱟᱦᱟ ᱨᱮᱜᱮ ᱠᱚ ᱥᱚᱦᱚᱨᱟᱭᱚᱜᱼᱟ
ᱦᱮᱸ ᱜᱚᱢᱠᱮ ᱟᱞᱮ ᱥᱮᱫ ᱦᱚᱸ ᱚᱱᱟ ᱠᱟᱹᱞᱤ ᱯᱩᱡᱟᱹ ᱚᱠᱛᱚ ᱚᱠᱛᱚ ᱴᱟᱭᱤᱢ ᱜᱮ ᱥᱚᱨᱦᱟᱭ ᱦᱩᱭᱩᱜ ᱜᱮᱭᱟ
ᱦᱳᱭ
ᱥᱚᱨᱦᱟᱭ ᱠᱚ ᱨᱮ ᱱᱮᱣᱛᱟ ᱦᱩᱭᱩᱜ ᱜᱮᱭᱟ ᱯᱮᱲᱟ ᱠᱚ ᱯᱟᱹᱲᱦᱟᱹ ᱠᱚ ᱥᱚᱨᱦᱟᱭ ᱠᱚᱨᱮ ᱯᱤᱴᱷᱟᱹ ᱰᱩᱢᱵᱩᱜ ᱠᱚ ᱦᱩᱭᱩᱜ ᱜᱮᱭᱟ
ᱦᱳᱭ ᱦᱳᱭ ᱟᱪᱪᱷᱟ
ᱟᱯᱮ ᱥᱮᱫ ᱦᱚᱸ ᱯᱮᱲᱟ ᱯᱟᱹᱲᱦᱟᱹ ᱯᱮ ᱱᱮᱛᱟ ᱠᱚ ᱜᱮᱭᱟ ᱥᱮ ᱵᱟᱝ ᱯᱤᱴᱷᱟᱹ ᱱᱟᱯᱷᱟ ᱦᱩᱭᱩᱜ ᱜᱮᱭᱟ ᱥᱮ ᱵᱟᱝ
ᱦᱮᱸ ᱜᱚᱢᱠᱮ ᱯᱤᱴᱷᱟᱹ ᱠᱚᱫᱚ ᱦᱟᱸᱜ ᱦᱩᱭᱩᱜ ᱜᱮᱭᱟ ᱯᱮᱲᱟ ᱦᱚᱸ ᱱᱮᱣᱛᱟ ᱦᱩᱭᱩᱜ ᱜᱮᱭᱟ ᱡᱟᱦᱟᱸᱭ ᱦᱮᱸ ᱛᱮᱧᱟᱝ ᱛᱟᱠᱚ ᱥᱮ ᱫᱤᱫᱤ ᱛᱟᱠᱚ ᱩᱱᱠᱩ ᱫᱚ ᱮᱠᱟᱞ ᱛᱮᱜᱮ ᱩᱱᱠᱩ ᱫᱚ ᱠᱷᱡᱽ ᱦᱩᱭᱩᱜ ᱜᱮᱭᱟ ᱛᱟᱯᱚᱨᱮ ᱩᱱᱠᱩ ᱤᱧ ᱡᱷᱤ ᱛᱟᱠᱚ ᱠᱩᱢᱟᱹᱝ ᱛᱟᱠᱚ
ᱦᱮᱸ ᱦᱮᱸ
ᱩᱱᱠᱩ ᱛᱚ ᱟᱥᱚᱞ ᱵᱚᱸᱜᱟ ᱫᱚ ᱦᱟᱸᱜ
ᱦᱮᱸ ᱦᱮᱸ ᱚᱝᱠᱤᱱ ᱱᱤᱡᱮᱨᱟᱜ ᱚᱲᱟᱜ ᱠᱷᱚᱱ ᱥᱩᱨ ᱥᱩᱯᱩᱨ ᱨᱮᱱ ᱯᱮᱲᱟ ᱦ
ᱦᱮᱸ
ᱩᱱᱠᱩ ᱫᱚ ᱠᱷᱡᱽ ᱜᱮ ᱦᱩᱭᱩᱜᱼᱟ ᱥᱚᱨᱦᱟᱭ ᱠᱚᱨᱮ ᱵᱟᱦᱟ ᱠᱚᱨᱮ ᱢᱟᱜᱽ ᱢᱚᱬᱮ ᱠᱚᱨᱮ
ᱦᱮᱸ ᱟᱪᱪᱷᱟ ᱜᱚᱢᱠᱮ ᱚᱱᱛᱮ ᱫᱚᱯᱮ ᱢᱟᱜᱽ ᱢᱚᱬᱮᱜ ᱜᱮᱭᱟ
ᱦᱮᱸ ᱜᱚᱝᱠᱮ ᱢᱟᱜᱽ ᱢᱚᱬᱮ ᱦᱚᱸ ᱦᱩᱭᱩᱜ ᱜᱮᱭᱟ
ᱟᱪᱪᱷᱟ ᱟᱪᱪᱷᱟ ᱟᱪᱪᱷᱟ ᱜᱚᱢᱠᱮ ᱚᱱᱛᱮ ᱡᱮ ᱯᱮ ᱢᱟᱜᱽ ᱢᱚᱲᱮᱜ ᱜᱮᱭᱟ ᱢᱟᱱᱮ ᱪᱮᱫ ᱠᱟ ᱠᱚ ᱢᱟᱜᱽ ᱢᱚᱬᱮᱜ ᱼᱟ ᱢᱟᱱᱮ ᱪᱮᱫ ᱠᱟ ᱯᱮ ᱢᱟᱱᱟᱣᱟ ᱥᱮ ᱪᱮᱫ ᱞᱮᱠᱟ ᱠᱟᱛᱮᱫ ᱯᱮ ᱢᱟᱜᱽᱢᱚᱬᱮᱜ-ᱟ ᱜᱚᱢᱠᱮ ᱪᱚᱝᱤᱧ ᱞᱟᱹᱭ ᱟᱹᱞᱤᱧ ᱠᱷᱟᱱ ᱩᱱᱟᱹ ᱱᱟᱯᱟᱭ ᱠᱚᱜᱼᱟ
ᱢᱟᱜᱽ ᱢᱚᱨᱮ ᱱᱤᱭᱟᱹ ᱫᱚ ᱩᱱᱟᱹᱜ ᱫᱚ ᱵᱟᱹᱞᱤᱧ ᱵᱟᱲᱟᱭᱟ ᱭᱟ ᱠᱤᱱᱛᱩ ᱟᱧᱤᱧ ᱡᱟᱦᱟᱸ ᱛᱤᱱᱟᱹᱜ ᱞᱤᱧ ᱵᱟᱲᱟᱭᱟ ᱩᱱᱟᱹᱜ ᱞᱤᱧ ᱞᱟᱹᱭ ᱟᱹᱵᱤᱱ ᱠᱟᱱᱟ ᱢᱚᱬᱮ ᱫᱚ ᱡᱮᱥᱮ ᱵᱟᱦᱟ ᱨᱮᱫᱚ ᱥᱤᱢ ᱠᱚᱠᱚ ᱵᱚᱸᱜᱟ ᱠᱚᱣᱟ ᱢᱟᱜᱽ ᱢᱚᱬᱮ ᱨᱮᱫᱚ ᱥᱤᱢ ᱫᱚ ᱵᱟᱝ ᱢᱮᱨᱚᱢ ᱠᱚ ᱵᱚᱸᱜᱟ ᱠᱚᱣᱟ ᱟᱨ
ᱦᱳᱭ
ᱢᱟᱜᱽᱢᱚᱬᱮ ᱫᱚ ᱢᱚᱬᱮ ᱥᱮᱨᱢᱟ ᱵᱟᱠᱷᱟᱱ ᱫᱚ ᱯᱮ ᱥᱮᱨᱢᱟ ᱯᱚᱨ ᱢᱤᱫ ᱫᱷᱟᱣ ᱦᱩᱭᱩᱜᱼᱟ ᱟᱨ ᱢᱟᱜᱽᱢᱚᱬᱮ ᱨᱮᱫᱚ ᱥᱟᱱᱟᱢ ᱞᱮᱠᱟᱱ ᱯᱮᱲᱟ ᱱᱮᱶᱛᱟ ᱦᱩᱭᱩᱜ ᱜᱮᱭᱟ
ᱦᱳᱭ
ᱢᱚᱬᱮ ᱵᱚᱪᱷᱚᱨ ᱯᱚᱱ ᱫᱮᱛ ᱢᱤᱫ ᱫᱷᱟᱣ ᱦᱩᱭᱩᱜ ᱜᱮᱭᱟ ᱛᱚ ᱨᱟᱹᱥᱠᱟᱹ ᱨᱚᱢᱚᱡᱽ ᱦᱩᱭᱩᱜ ᱜᱮᱭᱟ᱾
ᱦᱳᱪ ᱟᱫᱚ ᱚᱱᱠᱟᱜᱮ ᱟᱞᱮ ᱥᱮᱫ ᱦᱚᱸ ᱚᱱᱠᱟ ᱢᱟᱜ ᱢᱚᱬᱮ ᱟᱫᱚ ᱢᱚᱬᱮ ᱵᱚᱪᱷᱚᱨ ᱜᱮ ᱵᱚᱪᱷᱚᱨ ᱚᱱᱟ ᱫᱚ ᱦᱩᱭᱩᱜ ᱠᱟᱱᱟ ᱟᱹᱛᱩ-ᱟᱛᱳ ᱟᱛᱳ ᱦᱚᱲ ᱪᱮᱫᱠᱟ ᱠᱚ ᱢᱚᱱᱮᱭᱟ ᱚᱱᱠᱟ ᱜᱮ ᱟᱨ ᱠᱤ
ᱦᱳᱭ ᱟᱛᱳ ᱦᱚᱸ ᱟᱹᱛᱩ ᱦᱚᱲ ᱯᱳᱭᱞᱳ ᱠᱚ ᱫᱩᱯᱲᱩᱵᱼᱟ ᱛᱟᱨᱯᱚᱨᱮ ᱪᱮᱫ ᱠᱚ ᱠᱚᱨᱟᱣᱟ ᱥᱮ ᱵᱟᱠᱚ ᱠᱚᱨᱟᱣᱟ ᱜᱚᱞᱯᱚ ᱥᱟᱞᱟ ᱜᱚᱴᱟᱭᱟᱠᱚ ᱛᱟᱯᱚᱨᱮ ᱦᱩᱭᱩᱜ ᱛᱟᱵᱚᱱᱟ ᱢᱟᱜ ᱢᱚᱬᱮ ᱥᱮ ᱵᱟᱦᱟ
ᱦᱳᱭ ᱦᱳᱭ ᱟᱫᱚ ᱚᱱᱠᱟ ᱜᱮ ᱟᱨᱠᱤ ᱡᱮᱵᱚᱱ ᱟᱵᱚ ᱡᱮᱢᱚᱱ ᱵᱚᱱ ᱢᱟᱜ ᱢᱚᱲᱮ-ᱟ ᱱᱤᱣᱟ ᱫᱷᱟᱣ ᱚᱱᱟ ᱠᱚ ᱠᱚᱠᱷᱚᱨᱪᱟ ᱯᱟᱹᱛᱤ ᱢᱤᱫᱴᱟᱝ ᱠᱷᱩᱵ ᱟᱞᱳᱪᱚᱱᱟᱭᱟ ᱠᱚ᱾
ᱦᱮᱸ ᱜᱚᱝᱠᱮ ᱚᱱᱠᱮ ᱢᱟᱜ ᱢᱚᱬᱮ ᱨᱮᱫᱚ ᱫᱚᱢᱮ ᱜᱮ ᱠᱷᱚᱨᱪᱟ ᱛᱟᱵᱚᱱ
ᱦᱳᱭ ᱜᱚᱝᱠᱮ ᱟᱫᱚ ᱚᱱᱟ ᱛᱮᱜᱮ ᱛᱚ ᱵᱟᱵᱚᱱ ᱫᱟᱲᱮᱭᱟᱜᱼᱟ ᱥᱮᱨᱢᱟ ᱠᱚ ᱥᱮᱨᱢᱟ ᱠᱤ ᱥᱮᱨᱢᱟ ᱵᱟᱵᱚᱱ ᱢᱟᱜ ᱢᱚᱱᱮ ᱫᱟᱲᱮᱭᱟᱜᱼᱟ ᱚᱱᱟ ᱡᱩᱫᱤ ᱠᱚᱛᱮᱵᱚᱱ ᱡᱤᱱ ᱠᱚ ᱠᱚ ᱛᱟᱵᱚᱱᱟ ᱛᱟᱦᱚᱞᱮ ᱦᱚᱭᱛᱚ ᱥᱮᱨᱢᱟ ᱜᱮᱵᱚᱱ ᱢᱟᱜ ᱢᱚᱬᱮ ᱠᱚᱜᱼᱟ᱾
ᱦᱮᱸ ᱦᱮᱸ ᱜᱚᱝᱠᱮ
ᱟᱨᱚ ᱟᱫᱚ ᱟᱨᱚ ᱥᱮᱨᱚᱠᱚᱢ ᱟᱹᱛᱩ ᱠᱚᱨᱮ ᱡᱟᱦᱟᱸᱭ ᱠᱚᱢ ᱜᱮᱭᱟ ᱠᱚ ᱟᱨᱠᱤ ᱦᱚᱲ ᱠᱚᱫᱚ ᱟᱛᱳ ᱚᱲᱟᱜ ᱠᱚ ᱠᱚᱢ ᱜᱮᱭᱟ ᱩᱱᱠᱩ ᱢᱟ ᱟᱨᱚ ᱩᱱᱪᱤ ᱠᱷᱚᱨᱪᱟ ᱞᱟᱜᱟᱣ ᱠᱚᱣᱟ᱾
ᱜᱚᱢᱠᱮ ᱚᱠᱟ ᱚᱠᱟ ᱠᱚᱣᱟᱜ ᱟᱛᱳ ᱠᱚᱨᱮ ᱫᱚᱧ ᱧᱮᱞ ᱟᱠᱟᱜ ᱜᱚᱢᱠᱮ ᱵᱟᱦᱟ ᱢᱟᱜ ᱢᱚᱬᱮ ᱠᱚᱨᱮ ᱴᱟᱢᱟᱠ ᱛᱩᱢᱫᱟᱜ ᱠᱚ ᱵᱟᱠᱚ ᱨᱩ ᱵᱟᱲᱟᱭ ᱜᱮᱭᱟ᱾
ᱟᱫᱚ ᱜᱚᱢᱠᱮ ᱟᱞᱮ ᱢᱟ ᱱᱚᱣᱟ ᱠᱚᱨᱮᱢᱟ
ᱢᱟᱜ ᱢᱚᱬᱮ ᱫᱚ ᱵᱟᱝ ᱦᱩᱭᱩᱜ ᱛᱟᱠᱚᱣᱟ ᱠᱤᱱᱛᱩ ᱵᱟᱦᱟ ᱦᱩᱭᱩᱜ ᱛᱟᱠᱚᱣᱟ ᱴᱟᱢᱟᱠ ᱛᱩᱢᱫᱟᱜ ᱠᱚ ᱵᱟᱠᱚ ᱨᱩ ᱵᱟᱲᱟᱭ ᱜᱮᱭᱟ᱾ ᱢᱟᱱᱮ ᱟᱛᱳ ᱦᱚᱲ ᱦᱚᱸᱠᱚ ᱠᱚᱢ ᱜᱮᱭᱟᱺ
ᱟᱪᱪᱷᱟ
ᱟᱹᱰᱤᱴᱟᱜ ᱠᱚᱢ ᱢᱟᱱᱮ ᱟᱹᱛᱳ ᱨᱮ ᱢᱚᱬᱮ ᱛᱩᱨᱩᱭ ᱚᱲᱟᱜ ᱢᱮᱱᱟᱜ ᱛᱟᱠᱚᱣᱟ ᱟᱠᱚ ᱟᱛᱩ ᱨᱮ ᱟᱨ ᱵᱟᱠᱤ ᱪᱷᱟᱹᱛᱤᱠ ᱢᱮᱱᱟᱜ ᱠᱚᱣᱟ᱾ ᱫᱚᱧ ᱡᱩᱫᱤ ᱠᱚ ᱴᱟᱢᱟᱠ ᱛᱩᱢᱫᱟᱜ ᱡᱩᱫᱤ ᱠᱚ ᱨᱩᱭ ᱠᱷᱟᱱ ᱫᱚ ᱚᱠᱚᱭᱮ ᱨᱩᱭᱟᱭ ᱟᱨ ᱚᱠᱚᱭ ᱨᱩᱢᱩᱜ ᱟᱭ ᱥᱮ ᱚᱠᱚᱭ ᱧᱮᱞ ᱵᱟᱲᱟᱭᱟ ᱧᱮᱞ ᱵᱟᱲᱟ ᱦᱚᱸ ᱢᱤᱫᱴᱟᱝ ᱫᱟᱭᱤᱛᱛᱚ ᱠᱟᱱᱟ ᱥᱮ ᱜᱚᱝᱠᱮ ᱵᱚᱸᱜᱟ ᱠᱚ ᱥᱚᱛᱮ ᱥᱟᱵ ᱵᱟᱲᱟ᱾
ᱦᱮᱸ ᱜᱚᱢᱠᱮ ᱚᱱᱠᱟᱜᱮ ᱟᱫᱚ ᱱᱚᱣᱟ ᱠᱚᱨᱮ ᱢᱟ ᱟᱞᱮ ᱱᱚᱣᱟ ᱠᱚᱨᱮᱢᱟ, ᱟᱞᱮ ᱦᱚᱸ ᱚᱱᱠ ᱜᱮ ᱢᱮᱱᱟᱜ ᱞᱮᱭᱟ ᱟᱨᱠᱤ᱾ ᱵᱮᱥᱤ ᱦᱚᱲᱟᱜ ᱫᱚ ᱵᱟᱹᱱᱩᱜ ᱞᱮᱭᱟ ᱟᱞᱮ ᱦᱚᱸ ᱪᱚᱵᱽᱵᱤᱥ ᱱᱚᱝᱠᱟ ᱟᱨᱠᱤ ᱦᱮᱸ ᱠᱚᱢ ᱚᱲᱟᱜ ᱜᱮ ᱢᱮᱱᱟᱜ ᱞᱮᱭᱟ ᱟᱨᱠᱤ ᱟᱫᱚ ᱚᱱᱠᱟ ᱡᱟᱦᱟᱸᱵᱤᱱ ᱞᱟᱹᱭ ᱠᱮᱫᱟ᱾ ᱡᱮ ᱡᱚᱛᱚ ᱡᱩᱫᱤ ᱠᱚ ᱠᱚᱢ ᱧᱚᱜ ᱠᱚ ᱛᱟᱦᱮᱱᱟ ᱛᱟᱦᱚᱞᱮ ᱚᱱᱟ ᱠᱚᱫᱚ ᱦᱟᱸᱜ ᱦᱟᱸ ᱚᱥᱩᱵᱤᱫᱷᱟ ᱟᱨᱠᱤ ᱡᱟᱦᱟᱱᱟᱜ ᱜᱮ ᱚᱱᱟ ᱠᱚᱫᱚ ᱦᱟᱸᱜ ᱵᱟᱹᱵᱤᱱ ᱥᱟᱢᱴᱟᱣ ᱫᱟᱲᱮᱭᱟᱜᱼᱟ ᱟᱹᱰᱤ ᱨᱚᱠᱚᱢ ᱠᱟᱹᱢᱤᱦᱚᱨᱟ ᱛᱟᱦᱮᱱ ᱛᱟᱵᱚᱱ ᱛᱚ᱾
ᱦᱮᱸ ᱢᱟᱜ ᱢᱚᱬᱮ ᱵᱟᱦᱟ ᱨᱮᱫᱚ ᱟᱹᱰᱤ ᱜᱟᱱ ᱠᱟᱹᱢᱤ ᱢᱮᱱᱟᱜ᱾
ᱦᱳᱭ, ᱟᱫᱚ ᱚᱱᱟ ᱠᱚᱦᱚᱸ ᱥᱟᱢᱴᱟᱣ ᱠᱚᱛᱮ ᱜᱮᱞᱚ ᱦᱚᱲ ᱠᱚ ᱡᱟᱹᱥᱛᱤ ᱞᱮᱱ ᱠᱷᱟᱱ ᱵᱷᱟᱜᱤᱼᱟ
ᱦᱩᱸ ᱢᱟᱨᱟᱝ ᱢᱟᱨᱟᱝ ᱟᱛᱳ ᱠᱚ ᱨᱟᱥᱤ ᱟᱛᱳ ᱠᱚ ᱚᱱᱟ ᱠᱚᱨᱮ ᱵᱷᱟᱜᱮ ᱵᱩᱡᱷᱟᱹᱜ ᱜᱮᱭᱟ ᱢᱟᱜ ᱢᱚᱬᱮ ᱠᱚᱫᱚ᱾
ᱟᱫᱚ ᱚᱱᱟᱜᱮ ᱟᱨᱠᱤ ᱡᱟᱭᱦᱳᱠ ᱟᱫᱚ ᱪᱤᱠᱟᱹ ᱫᱟᱲᱮᱭᱟᱜᱼᱟᱵᱤᱱ ᱡᱚᱛᱚ ᱟᱛᱳ ᱨᱮᱢᱟ ᱩᱱᱟᱹᱜ ᱦᱚᱲ ᱵᱟᱹᱵᱤᱱ ᱧᱟᱢ ᱠᱚᱣᱟ ᱥᱮ ᱚᱲᱟᱜ ᱵᱟᱝ ᱛᱟᱦᱮᱸ ᱞᱮᱱᱠᱷᱟᱱ ᱪᱤᱠᱟᱹᱭᱟᱵᱤᱱ ᱞᱟᱹᱭ ᱵᱤᱱ
ᱦᱮᱠ ᱦ ᱡᱷᱚᱛᱚ ᱟᱛᱳ ᱢᱟ ᱨᱟᱥᱮ ᱟᱛᱳ ᱢᱟ ᱵᱟᱝ ᱦᱩᱭᱩᱜ ᱜᱮᱭᱟ ᱵᱟᱝ ᱚᱨᱫᱷᱮᱠ ᱟᱛᱳ ᱫᱚ ᱧᱮᱞᱚᱜ ᱠᱟᱱᱟ ᱯᱩᱨᱟᱹᱴᱟ ᱜᱮ ᱥᱟᱱᱛᱟᱲ ᱢᱮᱱᱟᱜ ᱠᱚᱛᱟ ᱵᱚᱱᱟ ᱟᱨ ᱚᱫᱷᱮᱠ ᱟᱛᱳ ᱫᱚ ᱧᱮᱞ ᱦᱳᱭ ᱠᱟᱱᱟ ᱡᱮ ᱪᱷᱟᱛᱤᱠ ᱥᱟᱛᱮ ᱥᱟᱱᱛᱟᱲ ᱢᱮᱱᱟᱜ ᱠᱚᱣᱟ ᱢᱮᱥ ᱢᱮᱥᱤ ᱢᱤᱫᱴᱟᱝ ᱟᱛᱳ
ᱚ ᱟᱫᱚ ᱚᱱᱠᱟᱜᱮ ᱟᱨᱠᱤ ᱜᱚᱴᱟ ᱫᱚ ᱵᱟᱝ ᱟᱨᱠᱤ ᱦᱟᱸᱰᱮ ᱱᱚᱰᱮ ᱵᱟᱡᱟᱨ ᱨᱮᱜᱮ ᱵᱤᱥᱤ ᱦᱮᱱᱟᱜ ᱠᱚᱣᱟ ᱚᱱᱠᱟ ᱪᱷᱟᱛᱤ ᱢᱮᱥᱟ ᱢᱮᱱᱟ ᱠᱚᱣᱟ
ᱦᱮᱸ
ᱟᱫᱚ ᱚᱝᱠᱟ ᱜᱮ ᱟᱫᱚ ᱜᱚᱴᱟ ᱮᱢᱚᱱ ᱵᱚᱱ ᱪᱷᱩᱲᱭᱟᱹᱣ ᱠᱟᱱᱟ ᱟᱵᱚ ᱥᱟᱱᱛᱟᱲ ᱢᱤᱫ ᱡᱟᱭᱜᱟ ᱨᱮ ᱡᱩᱫᱤ ᱵᱚᱱ ᱛᱟᱦᱮᱸ ᱠᱚᱜ-ᱟ ᱱᱟᱯᱟᱭ ᱠᱚᱜ-ᱟ
ᱦᱮᱸ ᱜᱚᱴᱟ ᱯᱩᱨᱟᱹ ᱵᱷᱟᱨᱚᱛ ᱫᱤᱥᱚᱢ ᱨᱮ ᱜᱚᱴᱟ ᱜᱮᱵᱚᱱ ᱪᱷᱩᱲᱭᱟᱹᱣ ᱠᱟᱱᱟ ᱦᱟᱸᱰᱮ ᱱᱟᱰᱮ ᱟᱨ ᱨᱚᱲ ᱦᱚᱸ ᱠᱟᱹᱴᱤᱡ ᱵᱷᱤᱱᱟᱹ ᱜᱮᱛᱟ ᱵᱚᱱᱟ
ᱦᱳᱭ ᱟᱫᱚ ᱚᱱᱠᱟ ᱚᱱᱠᱟ ᱥᱮᱫ ᱚᱠᱟ ᱞᱮᱠᱟ ᱨᱳ ᱟᱠᱟᱱᱟ ᱵᱚᱱ ᱟᱨᱠᱤ
ᱦᱮᱸ ᱡᱚᱛᱚ ᱦᱚᱲᱟᱜ ᱨᱚᱲ ᱦᱚᱸ ᱵᱟᱝ ᱥᱚᱢᱟᱱ ᱜᱮᱛᱟ ᱵᱚᱱᱟ
ᱵᱟ ᱟᱫᱚ ᱚᱱᱠᱟᱜ ᱜᱮᱛᱚ
ᱩᱱᱤ ᱟᱯᱮ ᱨᱮᱱ ᱫᱚ ᱰᱟᱹᱟᱝᱨᱤ ᱠᱚ ᱫᱚ ᱵᱟᱹᱱᱩᱜ ᱠᱚᱛᱟ ᱯᱮᱭᱟ
ᱦᱮᱸ ᱰᱟᱝᱨᱤ ᱠᱚ ᱫᱚ ᱵᱚᱞᱛᱮ ᱢᱤᱫᱴᱟᱝ ᱜᱟᱹᱭ ᱢᱮᱱᱟᱭᱟ ᱟᱨᱠᱤ ᱟᱫᱚ ᱜᱟᱹᱭ ᱟᱨ ᱢᱤᱫᱴᱟᱝ ᱢᱤᱦᱩ ᱛᱟᱦᱮᱸ ᱠᱟᱱᱟᱭ ᱟᱫᱚ ᱩᱱᱤ ᱢᱤᱦᱩ ᱫᱚ ᱦᱟᱜ ᱜᱚᱱᱚᱝ ᱯᱚᱱ ᱞᱮ ᱮᱢ ᱠᱮᱫᱟ ᱟᱨᱠᱤ ᱫᱚ ᱵᱟᱯᱞᱟᱭᱮᱱᱟ ᱠᱚ ᱟᱞᱮ ᱟᱞᱮ ᱵᱳᱭᱦᱟ ᱠᱚ ᱵᱟᱯᱞᱟᱭᱮᱱᱟ ᱠᱚ ᱟ ᱜᱚᱱᱚᱝ ᱜᱚᱱᱚᱝ ᱞᱮ ᱨᱟᱠᱟᱵ ᱟᱠᱟᱵ
ᱦᱮᱸ ᱜᱚᱱᱠᱮ ᱟᱵᱚᱣᱟᱜ ᱢᱟ ᱵᱟᱯᱞᱟ ᱜᱚᱱᱚᱝ ᱨᱮᱢᱟ ᱞᱟᱜᱟᱜ ᱠᱟᱱ ᱜᱮᱭᱟ
ᱦᱚ
ᱢᱤᱫᱴᱟᱝ ᱢᱤᱸᱦᱩ
ᱦᱳ
ᱢᱤᱫ ᱴᱟᱝ ᱢᱤᱦᱩ ᱫᱚ ᱞᱟᱜᱟ
ᱟᱪᱪᱷᱟ ᱟᱯᱮ ᱜᱚᱝᱠᱮ ᱚᱱᱛᱮ ᱫᱚ ᱛᱤᱱᱟᱹᱜ ᱠᱚ ᱞᱟᱜᱟᱜᱼᱟ ᱜᱚᱱᱚᱝ ᱠᱚᱫᱚ ᱦᱟᱸᱜ
ᱟᱸ ᱜᱚᱝᱠᱮ ᱢᱤᱫ ᱴᱟᱝ ᱢᱤᱦᱩ ᱞᱟᱜᱟᱜ ᱟᱭ
ᱟᱪᱪᱷᱟ ᱢᱤᱫᱴᱟᱝ ᱛᱮᱜᱮ
ᱦᱮᱸ ᱢᱤᱫ ᱴᱟᱝ ᱛᱮᱜᱮ
ᱟᱞᱮ ᱥᱮᱫ ᱢᱟ ᱵᱟᱨᱭᱟ ᱡᱩᱫᱤ ᱢᱟᱱᱮ ᱮᱸᱜᱟᱛ ᱟᱯᱟᱛ ᱡᱩᱫᱤ ᱡᱟᱦᱟᱸᱭ ᱠᱩᱲᱤ ᱚᱲᱟᱜ ᱨᱮᱱ ᱮᱸᱜᱟᱛ ᱟᱯᱟᱛ ᱡᱩᱫᱤ ᱵᱟᱧᱪᱟᱣ ᱠᱤᱱ ᱛᱟᱦᱮᱱᱟ ᱵᱟᱱᱟ ᱦᱚᱲ ᱟᱨᱠᱤ
ᱦᱩᱸ
ᱟᱫᱚ ᱵᱟᱨᱭᱟ ᱠᱚ ᱞᱟᱜᱟᱜ ᱟ ᱟᱞᱮ ᱥᱮᱫ ᱢᱟ ᱱᱝᱠᱟ ᱪᱟᱹᱞᱩ ᱦᱩᱭᱩᱜ-ᱟ
ᱛᱳ ᱜᱚᱢᱠᱮ ᱟᱞᱮ ᱱᱚᱛᱮ ᱢᱟ ᱫᱟᱠᱟ ᱢᱟ ᱵᱟᱞᱤᱧ ᱵᱟᱲᱟᱭᱟ